ᱦᱮᱞᱳ
ᱦᱩᱸ ᱟᱸᱡᱚᱢᱚᱜ ᱠᱟᱱᱟ᱾
ᱦᱮᱸ ᱟᱸᱡᱚᱢ ᱠᱟᱱ ᱜᱮᱭᱟ᱾
ᱦᱩᱸᱢ ᱡᱚᱦᱟᱨ ᱡᱚᱦᱟᱨ᱾
ᱦᱮᱸ ᱡᱚᱦᱟᱨ ᱜᱮ᱾ ᱫᱤᱭᱮ ᱥᱟᱹᱜᱩᱱ ᱛᱟᱨᱟᱥᱤᱧ᱾
ᱟᱯᱚᱨ ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮ ᱢᱮᱱᱟᱜ ᱞᱤᱧᱟᱹ ᱟᱵᱮᱱ ᱜᱮ ᱪᱮᱫ ᱞᱮᱠᱟ᱾
ᱟᱹᱞᱤᱧ ᱦᱚᱸ ᱱᱤᱛᱚᱝ ᱫᱚ ᱪᱟᱸᱫᱚ ᱵᱚᱸᱜᱟ ᱟᱜ ᱫᱟ. ᱭᱟ ᱫᱩᱞᱟᱹᱲ ᱛᱮ ᱱᱟᱯᱟᱭ ᱜᱮ᱾ ᱦᱚᱨᱚᱯᱚᱜ ᱟᱵᱚ ᱚᱲᱟᱜ ᱠᱚᱫᱚ ᱚᱲᱟᱜ ᱦᱚᱲ ᱠᱚ ᱪᱮᱫᱞᱮᱠᱟ?
ᱚᱲᱟᱜ ᱦᱚᱲ ᱠᱚᱦᱚᱸ ᱱᱟᱯᱟᱭ ᱜᱮ ᱱᱤᱛ ᱦᱟᱹᱵᱤᱡ ᱛᱮᱫᱚᱼᱼ ᱟᱵᱤᱱ ᱨᱮᱱᱼᱼ
ᱟᱞᱮᱨᱮᱱ ᱟᱞᱮᱨᱮᱱ ᱦᱚᱸ ᱱᱤᱛᱚᱝ ᱫᱚ ᱱᱟᱯᱟᱭ ᱵᱟᱲᱟ ᱜᱮ᱾
ᱦᱮᱸ ᱫᱤᱭᱮ ᱫᱟᱜ ᱫᱟᱭ ᱥᱮ ᱵᱟᱝ ᱟᱯᱮᱥᱮᱫ᱾
ᱚ ᱫᱟᱜ ᱠᱮᱫᱼᱟᱭ ᱥᱮᱛᱟᱜ ᱵᱮᱲᱟᱭ ᱫᱟᱜ ᱠᱮᱫᱟᱭ ᱠᱟᱹᱴᱤᱡ ᱫᱚ ᱫᱷᱩᱲᱤ ᱞᱚᱦᱚᱫ ᱮᱱ ᱞᱮᱠᱟ ᱟᱫᱚ᱾ ᱱᱤᱛᱚᱱ ᱫᱚ ᱨᱤᱢᱤᱞ ᱠᱟᱜᱼᱟ ᱠᱤᱱᱛᱩ ᱫᱟᱜ ᱨᱮᱱᱟᱜ ᱤᱭᱟᱹ ᱫᱚ ᱵᱟᱝ ᱵᱩᱡᱩᱜ ᱠᱟᱱᱟ ᱫᱟᱜᱟᱭ ᱢᱮᱱᱛᱮ᱾ ᱛᱚᱵᱮ ᱨᱤᱢᱤᱞ ᱫᱚ ᱠᱟᱹᱴᱤᱡ ᱮ ᱨᱤᱢᱤᱞ ᱵᱟᱲᱟᱣ ᱟᱠᱟᱫ ᱜᱮᱭᱟ᱾
ᱨᱤᱢᱤᱞ ᱵᱟᱲᱟ ᱟᱠᱟᱫᱼᱼ ᱜᱮᱭᱟ ᱟᱞᱮᱥᱮᱫ ᱦᱚᱸ ᱛᱤᱦᱤᱧ ᱫᱚ ᱳᱠᱚᱨᱵᱟᱝ ᱦᱚᱞᱟ ᱫᱟᱜ ᱞᱮᱫ ᱜᱮᱭᱟᱭ ᱠᱟᱹᱴᱤᱡ᱾ ᱟᱫᱚ ᱥᱮᱛᱟᱜ ᱥᱮᱫ ᱫᱚ ᱛᱷᱚᱲᱟ ᱨᱮᱭᱟᱲ ᱧᱚᱜ ᱵᱩᱡᱷᱟᱹᱜ ᱠᱟᱱ ᱛᱟᱦᱮᱱᱟ ᱱᱤᱛᱚᱜ ᱫᱚ ᱟᱵᱟᱨ ᱟᱹᱭᱩᱵ᱾ ᱥᱮᱫ ᱫᱚ ᱟᱵᱟᱨ ᱥᱮ ᱞᱚᱞᱚ ᱜᱮ ᱟᱹᱭᱠᱟᱹᱜ ᱠᱟᱱᱟ ᱜᱩᱢ ᱥᱟᱱᱤ ᱜᱚᱨᱚᱢ᱾ ᱫᱤᱭᱮ
ᱦᱮᱸ
ᱟᱞᱮ ᱚᱱᱛᱮ ᱚᱲᱟᱜ ᱠᱚᱨᱮ ᱜᱮ ᱠᱟᱹᱢᱤᱭ ᱫᱟᱞᱤᱧ᱾
ᱚᱻ
ᱛᱤᱨᱞᱟᱹ ᱦᱚᱯᱚᱱᱟᱜ ᱫᱟᱠᱟ ᱩᱛᱩ ᱛᱷᱟᱹᱨᱤᱼᱼ ᱴᱤ ᱜᱟᱥᱟᱣ ᱡᱚᱜ ᱠᱚ ᱨᱟᱪᱟ ᱠᱚ ᱤᱱᱟᱹ ᱠᱚᱜᱮ᱾
ᱟᱪᱪᱷᱟ᱾ ᱟᱹᱞᱤᱧ ᱜᱮ ᱠᱟᱹᱴᱤᱡ ᱞᱤᱧ ᱠᱟᱹᱢᱤ ᱜᱚᱫ ᱠᱮᱜ-ᱟ ᱟᱨ ᱠᱟᱹᱴᱤᱡ ᱵᱟᱹᱫᱽ ᱥᱮᱫ ᱞᱤᱧ ᱦᱮᱡ ᱟᱠᱟᱱᱟ᱾
ᱚ ᱟᱯᱷᱚᱨ ᱠᱚ ᱡᱟᱱᱤᱡ ᱜᱤᱰᱤᱤ ᱵᱟᱲᱟ ᱦᱩᱭᱱᱟ?
ᱟᱯᱷᱚᱨ ᱫᱚ ᱦᱟᱱᱮ ᱠᱤᱪᱷᱩ ᱫᱤᱱ ᱞᱟᱦᱟ ᱜᱤᱰᱤ ᱦᱩᱭ ᱞᱮᱱᱟ ᱚᱱᱟ ᱵᱟᱹᱭᱦᱟᱹᱲ ᱠᱚ ᱞᱟᱹᱜᱤᱫ᱾
ᱚᱻ
ᱛᱟᱯᱚᱨᱮ ᱚᱱᱟ ᱫᱟᱜ ᱡᱟᱹᱲᱤ ᱚᱱᱠᱟ ᱵᱟᱝ ᱠᱷᱟᱹᱛᱤᱨ ᱟᱫᱚ ᱵᱟᱝ ᱜᱤᱰᱤ ᱦᱩᱭᱩᱜ ᱠᱟᱱᱟ᱾
ᱟᱨ ᱛᱮ ᱜᱤᱰᱤ ᱠᱟᱛᱮ ᱦᱚᱸᱛᱚ ᱵᱟᱝ ᱦᱩᱭᱩᱜᱼᱟ ᱫᱟᱜ ᱡᱟᱹᱲᱤ ᱦᱩᱭᱩᱜ-ᱟ ᱢᱟᱡᱷᱮ ᱢᱟᱡᱷᱮ ᱛᱚᱵᱮ ᱛᱚ ᱢᱚᱸᱡᱽ᱾ ᱫᱟᱨᱮᱜ-ᱟ, ᱟᱨ ᱵᱟᱠᱷᱟᱡ ᱫᱚ ᱥᱤᱛᱩᱝ ᱛᱮ ᱨᱚᱝᱜᱚ ᱪᱟᱵᱟᱜ ᱟᱛᱚ ᱾
ᱛᱟᱯᱚᱨ ᱚᱱᱟ ᱫᱟᱜ ᱧᱮᱞ ᱛᱮ ᱛᱦᱮᱧ ᱥᱮᱛᱟᱜ ᱮ ᱫᱟᱜ ᱠᱮᱫᱟ ᱥᱮ ᱠᱟᱹᱴᱤᱡ, ᱟᱫᱚ ᱚᱱᱟ ᱚᱱᱟ ᱧᱮᱞ ᱛᱮ ᱛᱮᱦᱧ ᱡᱚᱸᱰᱨᱟ ᱠᱚᱞᱮ ᱮᱨ ᱵᱟᱲᱟ ᱠᱮ-ᱟ ᱾
ᱚᱻ, ᱟᱯᱮ ᱫᱚ ᱛᱟᱞᱦᱮ ᱱᱮᱛᱟᱨ ᱦᱚᱯᱮ ᱪᱟᱥᱮᱜ ᱜᱮᱭᱟ ᱡᱚᱸᱰᱨᱟ ᱠᱚ?
ᱦᱮᱸ ᱚᱱᱟ ᱚᱲᱟᱜ ᱡᱚᱢ ᱞᱟᱹᱜᱤᱫ ᱩᱱᱟ. ᱜ ᱰᱷᱮᱨ ᱫᱚ ᱵᱟᱝ ᱵᱟᱲᱜᱮ ᱠᱚᱨᱮ, ᱚᱲᱟᱜ
ᱦᱩᱢ ᱱᱚᱛᱮ ᱦᱚᱸ ᱥᱮᱫᱟᱭ ᱫᱚ ᱟᱹᱰᱤ ᱟᱴ ᱜᱮᱠᱚ ᱪᱟᱥᱮᱫ ᱛᱟᱦᱮᱱᱟ ᱡᱚᱱᱰᱨᱟ ᱠᱚ ᱢᱟᱱᱮ ᱵᱚᱥᱛᱟ ᱵᱚᱥᱛᱟ ᱠᱚ ᱟᱹᱠᱷᱨᱤᱧᱮᱫ ᱛᱟᱦᱮᱱᱟ ᱟᱫᱚ ᱟᱥᱛᱮ ᱟᱥᱛᱮ ᱟᱥᱛᱮ ᱟᱥᱛᱮ ᱪᱤᱠᱟ ᱪᱚᱠᱚ ᱵᱚᱱᱫᱚ ᱠᱮᱫᱟ ᱟᱫᱚ ᱱᱮᱛᱟᱨ ᱫᱚ ᱵᱟᱠᱚ ᱪᱟᱥ ᱮᱫᱟ ᱥᱮᱨᱮᱠᱚᱢ ᱟᱹᱰᱤ ᱠᱚᱢ ᱜᱮ ᱾ ᱢᱤᱫ ᱵᱟᱨᱭᱟ ᱚᱲᱟᱜ ᱠᱚ ᱪᱟᱥ ᱠᱷᱟᱡ ᱟᱫᱚ ᱦᱩᱭ ᱦᱚᱸ ᱟᱹᱰᱤ ᱫᱤᱱ ᱞᱮᱠᱟ ᱫᱚ ᱵᱟᱝ ᱦᱩᱭᱩᱜ ᱠᱟᱱᱟ ᱾ ᱟᱹᱰᱤ ᱫᱤᱱ ᱫᱚ ᱟᱹᱰᱤ ᱟᱸᱴ ᱦᱩᱭᱩᱜ ᱠᱟᱱ ᱛᱟᱦᱮᱸᱱᱟ ᱟᱹᱰᱤ ᱫᱚᱢᱮ ᱢᱟᱱᱮ ᱵᱚᱥᱛᱟ ᱵᱚᱥᱛᱟ ᱟᱠᱷᱨᱤᱧ ᱚᱲᱟᱜ ᱨᱮᱢᱟ ᱡᱚᱢ ᱜᱮ ᱟᱵᱟᱨ ᱟᱠᱷᱨᱤᱧ ᱦᱚᱸ ᱾ ᱛᱤᱱᱟᱹᱜ ᱠᱚ ᱡᱚᱢᱟ ᱚᱲᱟᱜ ᱨᱮ ᱫᱚᱦᱚ ᱛᱷᱚᱲᱟ ᱠᱚ ᱫᱚᱦᱚ ᱠᱮᱫ ᱜᱮ ᱡᱚᱢᱟᱠᱚ ᱟᱵᱟᱨ ᱟᱠᱷᱨᱤᱧ ᱟᱠᱚ ᱵᱟᱹᱲᱛᱤ ᱫᱚ ᱾
ᱩᱸᱦ ᱾
ᱟᱨ ᱱᱮᱛᱟᱨ ᱫᱚ ᱪᱟᱥ ᱦᱚᱸ ᱵᱟᱝ ᱦᱩᱭᱩᱜ ᱠᱟᱱᱟ ᱟᱨ ᱚᱱᱟ ᱤᱭᱟᱹ ᱛᱮᱜᱮ ᱡᱟᱹᱱᱤᱡ ᱵᱟᱠᱚ ᱠᱚᱢ ᱱᱟᱠᱚ ᱾
ᱟᱫᱚ ᱟᱞᱮ ᱱᱚᱸᱰᱮ ᱚᱲᱟᱜ ᱠᱚᱨᱮ ᱜᱤᱫᱽᱨᱟᱹ ᱠᱚ ᱦᱮᱱᱟᱜ ᱠᱚᱣᱟ ᱩᱱᱠᱩ ᱜᱮ ᱡᱚᱢ ᱵᱟᱲᱟ ᱞᱟᱹᱜᱤᱫ ᱠᱟᱹᱴᱤᱡ ᱪᱟᱥ ᱵᱟᱲᱟ ᱦᱩᱭᱩᱜ ᱠᱟᱱᱟ, ᱟᱹᱠᱷᱨᱤᱧ ᱞᱟᱹᱜᱤᱫ ᱫᱚ ᱵᱟ ᱮᱢᱱᱤ ᱚᱲᱟᱜ ᱨᱮ ᱡᱚᱢ ᱞᱟᱹᱜᱤᱫ ᱾
ᱦᱮᱸ ᱚᱲᱟᱜ ᱨᱮ ᱡᱚᱢ ᱞᱟᱹᱜᱤᱫ ᱾
ᱨᱟ ᱫᱟᱜᱢᱟᱬᱤ ᱠᱚᱫᱚ ᱵᱟᱠᱚ ᱧᱩᱭᱮᱫᱟ ᱛᱚ ᱾
ᱦᱮᱸ ᱾
ᱢᱟᱱᱮ ᱨᱟᱯ ᱨᱟᱯᱟᱜ ᱡᱚᱢᱟᱜ ᱾
ᱨᱟᱯᱟᱜ ᱡᱚᱢ, ᱟᱛᱟ ᱡᱚᱢ ᱥᱮᱫᱟᱭ ᱫᱚ ᱟᱹᱰᱤ ᱟᱸᱴ ᱦᱩᱭᱩᱜ ᱠᱟᱱ ᱛᱟᱦᱮᱱᱟ ᱛᱚ ᱾ ᱟᱫᱚ ᱡᱚᱸᱰᱨᱟ ᱫᱟᱠᱟ, ᱛᱚᱠᱷᱚᱱ ᱫᱚᱠᱚ ᱫᱟᱠᱟᱭᱮᱫ ᱛᱟᱦᱮᱸᱱᱟ ᱾
ᱦᱩᱸ ᱻ
ᱛᱚᱠᱷᱚᱱ ᱠᱟᱹᱴᱤᱡ ᱥᱚᱢᱚᱭ ᱟᱹᱞᱤᱧ ᱦᱚᱞᱤᱧ ᱡᱚᱢ ᱞᱮᱜᱟᱣ ᱠᱟᱫ ᱜᱮᱭᱟ ᱡᱚᱸᱰᱨᱟ ᱫᱟᱠᱟ᱾ ᱦᱩᱸ ᱡᱚᱸᱰᱨᱟ ᱵᱚᱨᱥ ᱦᱮᱸ ᱵᱚᱨᱥᱟ ᱫᱤᱱ ᱦᱟᱹᱠᱩ ᱠᱚ ᱥᱟᱵ ᱟᱹᱜᱩ ᱠᱚᱣᱟ, ᱚᱱᱟ ᱦᱟᱹᱠᱩ ᱨᱟᱥᱮ ᱥᱚᱸᱜᱮ᱾
ᱦᱮᱸ ᱾
ᱟᱢᱲᱟ ᱥᱚᱸᱜᱮ ᱠᱚ ᱟᱵᱚ ᱫᱚ ᱟᱢᱲᱟ ᱥᱚᱸᱜᱮ ᱠᱚ ᱨᱟᱥᱮ ᱠᱚᱣᱟ ᱛᱚ, ᱚᱱᱟ ᱵᱚᱨᱥᱟ ᱫᱤᱱ ᱫᱚ ᱜᱚᱡ ᱟᱹᱜᱩ ᱠᱚᱣᱟ ᱠᱚ ᱠᱟᱴᱠᱚᱢ ᱠᱚ, ᱟᱨ ᱠᱟᱹᱴᱤᱡ ᱦᱟᱹᱠᱩ ᱠᱚ ᱫᱤᱭᱮ ᱟᱢᱲᱟ ᱠᱚ ᱥᱚᱸᱜᱮᱜ ᱨᱟᱥᱮ, ᱟᱫᱚ ᱥᱤᱵᱤᱞ ᱜᱮᱭᱟ ᱾
ᱦᱮᱸ ᱟᱯᱷᱚᱨ ᱠᱚᱯᱮ ᱜᱤᱰᱤ ᱵᱟᱲᱟ ᱠᱮᱜᱼᱟ ᱥᱮ ᱵᱟᱝ ᱟᱯᱮ ᱫᱚ?
ᱦᱮᱸ ᱟᱯᱷᱚᱨ ᱟᱞᱮ ᱦᱚᱸ ᱛᱷᱚᱲᱟ ᱜᱤᱰᱤ ᱦᱩᱭ ᱟᱠᱟᱱ ᱜᱮᱭᱟ ᱟᱫᱚ ᱚᱱᱮ ᱚᱱᱠᱟ ᱜᱤ ᱾ ᱫᱟᱜ ᱵᱟᱭ ᱡᱟᱹᱲᱤᱭᱟᱜ ᱛᱮ ᱟᱨ ᱵᱟᱠᱚ ᱜᱤᱰᱤ ᱟᱠᱟᱫᱟ ᱚᱱᱟ ᱦᱚ ᱟᱫᱚ ᱩᱱᱟᱹᱜ ᱢᱚᱸᱡᱽ ᱫᱚ ᱵᱟᱝ ᱫᱟᱨᱮᱜ ᱠᱟᱱᱟ ᱾ ᱛᱷᱚᱲᱟ ᱜᱮᱠᱚ ᱜᱤᱰᱤ ᱟᱠᱟᱫᱟ, ᱟᱫᱚ ᱫᱟᱜ ᱞᱮᱠᱷᱟᱡ ᱦᱚᱭᱛᱚ ᱠᱚ ᱜᱤᱰᱤ ᱠᱮᱭᱟ ᱾
ᱦᱮᱸ ᱾
ᱵᱟᱭ ᱡᱟᱹᱲᱤᱭᱮᱫ ᱛᱮ ᱟᱫᱚ ᱵᱟᱠᱚ ᱜᱤᱰᱤᱭᱮᱫᱟ ᱾
ᱟᱯᱮ ᱫᱚ ᱛᱤᱱ ᱫᱷᱟᱣ ᱯᱮ ᱪᱟᱥᱟ?
ᱢᱤᱫ ᱫᱷᱟᱣ ᱜᱮ ᱵᱚᱪᱷᱚᱨ ᱨᱮ, ᱱᱚᱣᱟ ᱨᱤᱢᱤᱞ ᱫᱟᱜ ᱵᱷᱚᱨᱥᱟ ᱜᱤ ᱾
ᱟᱞᱮ ᱦᱚᱸ ᱚᱱᱠᱟᱜᱮ ᱟᱞᱮ ᱦᱚᱸ ᱢᱤᱫ ᱫᱷᱟᱣ ᱜᱮ ᱥᱮᱨᱢᱟ ᱫᱟᱜ ᱮ ᱡᱚᱨᱚᱭ ᱠᱷᱟᱱ ᱢᱟᱱᱮ ᱡᱟᱹᱲᱤ ᱠᱮᱫ ᱠᱷᱟᱱ ᱫᱚᱞᱮ ᱨᱚᱦᱚᱭ ᱦᱩᱭᱩᱜᱼᱟ, ᱟᱨ ᱵᱟᱠᱷᱟᱱ ᱫᱚ ᱵᱟᱝ ᱦᱩᱭᱩᱜᱼᱟ ᱾ ᱫᱟᱜ ᱨᱮᱱᱟᱜ ᱚᱱᱠᱟ ᱥᱩᱵᱤᱫᱷᱟ ᱵᱟᱹᱱᱩᱜᱼᱟ ᱟᱞᱮ ᱥᱮᱫ ᱫᱚ,
ᱚᱱᱠᱟᱜᱤ,
ᱛᱩᱯᱩᱱ ᱠᱚᱨᱮ ᱟᱹᱰᱤᱞᱮ ᱠᱚᱥᱴᱚᱜᱼᱟ ᱾
ᱦᱮᱸ ᱛᱩᱯᱩᱱ ᱦᱚᱸ ᱟᱹᱰᱤ ᱠᱚᱥᱴᱚᱜ ᱜᱮ ᱛᱟᱦᱞᱮ ᱚᱠᱟᱨᱮ ᱯᱮ ᱛᱩᱯᱩᱱᱟ ᱜᱟᱹᱰᱭᱟᱹ ᱠᱚ ᱢᱟ,
ᱛᱚᱠᱷᱚᱱ ᱫᱚ ᱱᱤᱛᱚᱝ ᱫᱚ ᱜᱟᱹᱰᱭᱟᱹ ᱨᱮ ᱦᱟᱜ ᱫᱟᱜ ᱦᱮᱱᱟᱜ ᱦᱟᱛᱟᱲᱟᱱᱟ, ᱠᱟᱹᱴᱤᱡ ᱠᱟᱹᱴᱤᱡ ᱫᱟᱜ ᱮᱜ ᱛᱮ, ᱚᱱᱟ ᱟᱨᱚ ᱚᱱᱟ ᱟᱨᱚ ᱟᱸᱡᱮᱫᱚᱜᱼᱟ, ᱩᱱ ᱫᱚ ᱚᱱᱮ ᱠᱚᱞ ᱠᱚ ᱦᱮᱱᱟᱜᱼᱟ ᱠᱚᱞ ᱠᱚ ᱟᱨᱚ ᱥᱳᱞᱟᱨ ᱨᱮᱠᱚ ᱵᱟᱹᱭᱥᱟᱹᱣ ᱟᱠᱟᱫᱼᱟ ᱟᱹᱛᱩ ᱠᱚᱨᱮ ᱾
ᱚᱻ ᱛᱟᱦᱚᱞᱮ ᱚᱱᱟ ᱥᱳᱞᱟᱨ ᱛᱮ ᱡᱟᱠ ᱜᱮ ᱛᱩᱯᱩᱱ ᱵᱟᱲᱟ ᱦᱩᱭᱩᱜ ᱜᱮᱭᱟ᱾
ᱛᱚ ᱢᱤᱫᱴᱟᱝ ᱫᱚ ᱵᱟᱹᱲᱤᱡ ᱮᱱ ᱛᱟᱞᱮᱭᱟ ᱚᱱᱮ ᱦᱚᱞᱟ ᱢᱟᱫᱷᱮᱨ ᱫᱚᱢᱮ ᱦᱚᱭ ᱵᱟᱲᱟ ᱠᱮᱫᱼᱟ ᱥᱮ
ᱦᱮᱸ
ᱟᱫᱚ ᱚᱱᱟ ᱥᱳᱞᱟᱨ ᱠᱚᱭ ᱦᱚᱭ ᱚᱴᱟᱝ ᱤᱫᱤ ᱟᱠᱟᱫᱟ᱾
ᱚᱻ
ᱟᱣᱨᱤ ᱠᱚ ᱡᱩᱛ ᱚᱴᱚ ᱠᱟᱜᱼᱟ ᱾
ᱦᱩᱸ ᱦᱮᱸ ᱦᱚᱞᱟ ᱢᱟᱫᱷᱮᱨ ᱫᱚ ᱢᱤᱫ ᱫᱤᱱ ᱫᱚᱢᱮ ᱜᱮᱭ ᱦᱚᱭ ᱠᱮᱫᱟ ᱾
ᱦᱮᱸ
ᱢᱤᱫ ᱫᱤᱱ ᱦᱚᱸ ᱚᱱᱟ ᱞᱟᱦᱟ ᱧᱚᱜ ᱨᱮᱜᱮ ᱡᱟᱞᱞᱟ ᱡᱷᱤᱡ ᱛᱟᱦᱮᱸᱦ ᱠᱟᱱᱟ, ᱡᱮ ᱠᱟᱪ ᱨᱮᱱᱟᱜ ᱡᱟᱞᱱᱟ ᱛᱟᱦᱮᱸ ᱠᱟᱱᱟ ᱟᱫᱚ ᱪᱤᱠᱟ ᱪᱚ ᱦᱤᱲᱤᱧ ᱟᱠᱟᱫ ᱛᱟᱦᱮᱱᱟᱞᱮ,
ᱦᱮᱸ
ᱮᱱᱮ ᱜᱤ ᱫᱚᱢᱮ ᱦᱚᱭ ᱠᱮᱫᱟ, ᱮᱠᱫᱚᱢ ᱨᱟᱹᱯᱩᱫ ᱩᱛᱟᱹᱨ ᱮᱱᱟ ᱚᱱᱟ ᱠᱟᱸᱡ ᱥᱟᱰᱮ ᱠᱟᱱ ᱜᱮᱭᱟ, ᱟᱫᱚ ᱵᱟᱞᱮ ᱵᱩᱡᱽ ᱫᱟᱲᱮᱭᱟᱜ ᱠᱟᱱᱟ ᱚᱠᱟ ᱨᱮᱱᱟᱜ ᱡᱟᱱᱟᱞᱟ ᱥᱟᱰᱮ ᱠᱟᱱᱟ, ᱱᱚᱣᱟ ᱠᱚᱨᱮ ᱞᱮ ᱧᱮᱞ ᱵᱟᱲᱟᱭᱮᱫᱟ ᱫᱚᱢᱮ ᱵᱚᱱ ᱥᱤᱧ ᱟᱠᱟᱫ ᱜᱮᱭᱟ ᱾ ᱵᱚᱱᱫᱚ ᱜᱮᱭᱟ ᱟᱫᱚ ᱛᱟᱦᱚᱞᱮ ᱚᱠᱟ ᱨᱮᱱᱟᱜ ᱥᱮᱴᱤᱝ ᱮᱱᱟ, ᱛᱟᱨᱯᱚᱨᱮ ᱪᱮᱠᱟ ᱪᱚ ᱧᱮᱞ ᱜᱚᱫ ᱠᱮᱫ ᱪᱚᱴ ᱨᱮᱱᱟᱜ ᱥᱤᱲᱤ ᱪᱷᱟᱫᱚ ᱥᱮᱫ ᱫᱷᱚᱲᱚᱢ ᱫᱷᱚᱲᱚᱢ ᱟᱫᱚ ᱛᱚᱠᱷᱚᱱ ᱫᱚ ᱩᱱᱟᱹᱜ ᱦᱩᱰᱩᱨᱮᱫ ᱛᱟᱦᱮᱱᱟ ᱾ ᱟᱨ ᱵᱤᱡᱽᱞᱤ ᱟᱹᱰᱤ ᱵᱚᱛᱚᱨ ᱟᱹᱭᱠᱟᱹᱜ ᱠᱟᱱ ᱛᱟᱦᱮᱱᱟ ᱾ ᱡᱮ ᱚᱱᱟ ᱫᱟᱜ ᱥᱚᱢᱚᱭ ᱪᱚᱴ ᱥᱮᱱ ᱠᱟᱛᱮ ᱤᱧᱜᱤ ᱥᱤᱧ ᱦᱚᱴᱚ ᱠᱟᱜ-ᱟ ᱾
ᱦᱮᱸ
ᱵᱟᱞᱮ ᱥᱮᱱ ᱫᱟᱲᱮ ᱟᱫᱟ ᱨᱟᱹᱯᱩᱫ ᱮᱱᱟ ᱾ ᱫᱟᱜ ᱟᱹᱥᱩᱲ ᱵᱟᱲᱟ ᱠᱮᱫᱟ ᱛᱟᱨᱯᱚᱨᱮ ᱧᱮᱞ ᱮᱫᱟᱞᱮ ᱡᱮ ᱯᱷᱮᱰ ᱨᱮ ᱠᱟᱪᱟ ᱠᱩᱪᱩ ᱨᱚᱜ ᱧᱩᱨᱩ ᱟᱠᱟᱱᱟ ᱠᱟᱸᱪ ᱠᱚ ᱛᱟᱯᱚᱨᱮ ᱫᱟᱨᱤ ᱦᱚ ᱟᱹᱰᱤ ᱢᱟᱨᱟᱝ ᱵᱟᱲᱮ ᱫᱟᱨᱮ ᱛᱟᱦᱮᱸ ᱠᱟᱱᱟ ᱚᱱᱟ ᱛᱷᱚᱲᱟ ᱵᱟᱡᱟᱨ ᱥᱮᱫ ᱧᱚᱜ ᱟᱹᱰᱤ ᱢᱚᱴᱟ ᱾ ᱚᱱᱟ ᱦᱚᱸ ᱚᱱᱟ ᱨᱳᱰ ᱪᱚᱴ ᱨᱮᱜᱮ ᱵᱷᱤᱸᱫᱟᱹᱲ ᱟᱠᱟᱱᱟ, ᱤᱱ ᱦᱤᱞᱳᱜ ᱟᱨ ᱚᱱᱟ ᱠᱚᱨᱮ ᱡᱟᱱᱤᱡ ᱴᱳᱴᱳ ᱠᱚᱠᱚ ᱛᱤᱸᱜᱩ ᱟᱠᱟᱫ ᱛᱟᱦᱮᱱᱟ ᱾ ᱚᱱᱟ ᱴᱳᱴᱳ ᱦᱚᱸ ᱧᱮᱞᱚᱜ ᱠᱟᱱᱟ, ᱮᱠᱮᱵᱟᱨᱮ ᱜᱮᱡᱮᱨ ᱩᱛᱟᱹᱨ ᱟᱠᱟᱱᱟ ᱾ ᱩᱱᱟᱹᱜ ᱢᱟᱨᱟᱝ ᱫᱟᱨᱮ ᱫᱚ ᱮᱱᱛᱮᱫ,
ᱦᱮᱸ ᱩᱱᱟᱹᱜ ᱫᱟᱨᱮ ᱧᱩᱨᱩ ᱟᱫᱟ ᱾
ᱟᱫᱚ ᱡᱟᱦᱟᱸᱭᱟᱜ ᱴᱳᱴᱳ ᱟᱫᱚ ᱩᱱᱤᱭᱟᱜ ᱜᱮ ᱠᱷᱚᱛᱤ ᱦᱩᱭ ᱮᱱᱟ, ᱟᱫᱚ ᱫᱟᱨᱮ ᱫᱚ ᱫᱟᱨᱮ ᱫᱚ ᱦᱚᱭᱛᱮ ᱧᱩᱨᱩ ᱟᱠᱟᱱᱟ, ᱟᱫᱚ ᱚᱱᱟ ᱠᱷᱚᱛᱤ ᱯᱩᱨᱚᱱ ᱫᱚ ᱚᱠᱚᱭ ᱮᱢᱟᱭᱟ ᱾ ᱪᱟᱞᱟᱣᱮᱱ ᱛᱟᱭᱟ ᱾ ᱟᱨ ᱨᱮᱸᱜᱮ ᱦᱚᱲᱮ ᱛᱟᱦᱮᱱ ᱠᱷᱟᱡ ᱫᱚ ᱛᱷᱚᱲᱟ ᱢᱩᱥᱠᱤᱞ ᱜᱮᱭᱟ ᱟᱫᱚ ᱚᱱᱟ ᱛᱮᱜᱮ ᱦᱚᱭᱛᱳ ᱡᱟᱜᱮᱭ ᱡᱚᱢᱮᱫ ᱛᱟᱦᱮᱱᱟ,
ᱟᱨ ᱟᱯᱮ ᱫᱚ ᱟᱯᱮ ᱟᱯᱮᱫᱚ ᱪᱮᱫ ᱞᱮᱠᱟ ᱵᱟᱡᱟᱨ ᱥᱮᱫ ᱨᱮ ᱚᱲᱟᱜ ᱛᱟᱯᱮ ᱥᱮ ᱮᱢᱱᱤ ᱟᱹᱛᱩ ᱫᱤᱥᱚᱢ ᱨᱮ
ᱦᱮᱸ ᱵᱟᱱᱟᱨ ᱵᱟᱱᱟᱨ ᱴᱷᱮᱡ ᱜᱮ ᱢᱮᱱᱟᱜ ᱜᱮᱭᱟ ᱾ ᱟᱹᱛᱩ ᱫᱤᱥᱚᱢ ᱥᱮᱫ ᱦᱚᱸ ᱱᱚᱛᱮ ᱥᱮᱫ ᱦᱚᱸ ᱵᱟᱡᱟᱨ ᱥᱮᱫ ᱦᱚᱸ ᱛᱷᱚᱲᱟ,
ᱟᱞᱮ ᱫᱚ ᱟᱹᱛᱩ ᱫᱤᱥᱚᱢ ᱯᱩᱨᱟᱹ ᱵᱤᱨ ᱠᱚ ᱦᱮᱱᱟᱜ ᱛᱟᱞᱮᱭᱟ, ᱵᱤᱨ ᱜᱟᱡᱟᱲ,
ᱵᱤᱨ ᱜᱟᱡᱟᱲ ᱟᱫᱚ ᱛᱟᱦᱚᱞᱮ ᱫᱟᱜ ᱞᱮᱠᱷᱟᱡ ᱩᱱᱠᱩ ᱩᱫ ᱠᱚ ᱯᱩᱴᱼ ᱠᱟᱹ ᱠᱚ ᱡᱟᱱᱟᱢᱚᱜ ᱜᱮᱭᱟ ᱠᱚ ᱥᱮ ᱵᱟᱝ?
ᱦᱮᱸ ᱦᱮᱸ ᱩᱫ ᱯᱩᱴᱠᱟᱹ ᱠᱚᱫᱚ ᱡᱚᱢ ᱦᱩᱭᱩᱜ ᱜᱮᱭᱟ ᱾
ᱦᱮᱸ
ᱟᱫᱮᱭᱟ, ᱦᱟᱹᱛᱤ ᱠᱚᱦᱚᱸ ᱠᱚ ᱦᱮᱡ ᱟᱞᱮ ᱜᱮᱭᱟ ᱾
ᱟᱹᱛᱩ ᱫᱤᱥᱚᱢ ᱨᱮ, ᱟᱹᱛᱩ ᱫᱤᱥᱚᱢ ᱨᱮᱱ ᱫᱟᱜ ᱞᱮᱠᱷᱟᱡ ᱜᱮ ᱯᱷᱩᱴᱠᱟᱹ ᱡᱟᱱᱟ ᱢᱚᱜ ᱜᱮᱭᱟ ᱠᱚ, ᱛᱟᱨᱯᱚᱨᱮ ᱩᱫ ᱠᱚᱦᱚᱸ ᱵᱤᱨ ᱨᱮ, ᱟᱭᱢᱟ ᱨᱚᱠᱚᱢᱟᱜ ᱩᱫ ᱢᱮᱱᱟᱜᱼᱟ,
ᱦᱮᱸ
ᱧᱩᱛᱩᱢ ᱫᱚ ᱩᱱᱟᱹᱜ ᱫᱚ ᱵᱟᱞᱤᱧ ᱞᱟᱹᱭ ᱫᱟᱲᱭᱟᱜ ᱠᱟᱱᱟ, ᱠᱟᱹᱴᱤᱡ ᱥᱩᱢᱟᱹᱭ ᱦᱮᱸ ᱞᱤᱧ ᱥᱮᱱ ᱵᱟᱲᱟᱜ ᱠᱟᱱ ᱛᱟᱦᱮᱱᱟ ᱠᱚ ᱪᱟᱞᱟᱜ ᱠᱟᱱ ᱛᱟᱦᱮᱱᱟ ᱛᱚᱠᱷᱚᱱ ᱟᱫᱚ ᱥᱟᱥᱟᱝ ᱜᱮ, ᱟᱲᱟᱜ ᱜᱮ, ᱦᱮᱸᱫᱮ ᱜᱮ, ᱜᱮ ᱟᱫᱚ ᱧᱩᱛᱩᱢ ᱫᱚ ᱟᱞᱟᱫᱟ ᱟᱞᱟᱫᱟ ᱜᱮᱭᱟ, ᱡᱚᱛᱚ ᱩᱫ ᱨᱮᱱᱟᱜ, ᱡᱮᱢᱚᱱ ᱦᱮᱸᱫᱮᱭᱟᱜ ᱫᱚᱠᱚ ᱢᱮᱛᱟᱜᱼᱟ ᱵᱟᱫᱽᱲᱟ ᱩᱫ ᱾ ᱟᱨ ᱚᱱᱠᱟᱢᱟᱨ ᱩᱫ ᱦᱮᱸ ᱟᱵᱟᱨ ᱥᱤᱢ ᱩᱫ ᱠᱚ ᱢᱮᱛᱟᱜᱼᱟ ᱚᱠᱟᱴᱟᱜ ᱪᱚ ᱟᱨᱟᱜ ᱟᱜ ᱵᱟᱝᱫᱚ ᱥᱟᱥᱟᱝ ᱟᱜ? ᱩᱱᱟᱹᱜ ᱫᱚ ᱵᱟᱹᱞᱤᱧ ᱫᱤᱥᱟᱹᱭᱟ ᱥᱟᱥᱟᱝᱟ ᱩᱱᱟᱹᱜ ᱫᱚ ᱵᱟᱹᱞᱤᱧ ᱫᱤᱥᱟᱹᱫᱟ, ᱟᱵᱮᱱ ᱵᱷᱟᱹᱜᱤ ᱵᱮᱱ ᱫᱤᱥᱟᱹ ᱟᱠᱟᱫ ᱜᱮᱭᱟ ᱯᱟᱦᱟᱞᱮᱫ,
ᱦᱮᱸ ᱟᱫᱚ ᱟᱞᱮ ᱫᱚᱞᱮ ᱧᱟᱢ ᱵᱟᱲᱟᱭ ᱜᱮᱭᱟ ᱛᱚ, ᱦᱮᱸ
ᱪᱟᱞᱟᱣ ᱵᱟᱲᱟᱜ ᱜᱮᱭᱟ ᱯᱮ ᱡᱟᱱᱤᱜ ᱦᱟ?
ᱦᱩᱸ ᱦᱩᱸ
ᱟᱹᱰᱤ ᱪᱮᱦᱨᱟ ᱵᱩᱡᱷᱟᱹᱜᱼᱟ ᱯᱤᱴᱷᱟᱹ ᱠᱚ,
ᱟᱹᱰᱤ ᱪᱮᱦᱨᱟ ᱜᱮ ᱟᱹᱰᱤ ᱢᱚᱸᱡᱽ ᱜᱮ ᱵᱩᱡᱷᱟᱹᱜᱼᱟ, ᱟᱹᱰᱤ ᱥᱤᱵᱤᱞ ᱜᱮ ᱾
ᱦᱩᱸ
ᱯᱚᱨᱮ ᱟᱭᱢᱟ ᱨᱚᱠᱚᱢᱟᱜ ᱩᱫᱽ, ᱟᱨ ᱫᱟᱜ ᱞᱮᱠᱷᱟᱡ ᱚᱱᱟ ᱛᱩᱢᱵᱟᱹ ᱩᱫᱽ ᱠᱚᱦᱚᱸ ᱟᱸᱡᱚᱢ ᱠᱟᱜ-ᱟ ᱵᱮᱱ?
ᱛᱩᱢᱵᱟᱹ ᱚᱱᱟ ᱠᱟᱹᱴᱤᱡ ᱠᱟᱹᱴᱤᱡ ᱟᱜ,
ᱦᱮᱸ ᱚᱱᱟ ᱚᱱᱟ ᱪᱚᱴ ᱨᱮᱜᱮ ᱧᱮᱞᱚᱜᱼᱟ ᱯᱩᱴ ᱯᱩᱰ ᱚᱱᱟ ᱤᱭᱟᱹ ᱵᱚᱞ ᱨᱮ
ᱚ ᱟᱪᱪᱷᱟ ᱟᱪᱪᱷᱟ ᱦᱮᱸ ᱞᱟᱛᱟᱨ ᱨᱮ ᱛᱮᱧ ᱡᱮᱞᱤᱧ ᱜᱮ ᱛᱟᱦᱮᱱᱟ ᱚᱱᱟ ᱚᱱᱟ ᱤᱭᱟᱹᱛᱮ?
ᱦᱩᱸ ᱦᱩᱸ, ᱦᱩᱸ ᱦᱮᱸ ᱟᱨᱦᱚᱸ ᱟᱨ ᱢᱤᱫ ᱨᱚᱠᱚᱢ ᱚᱱᱟ ᱚᱱᱟ ᱯᱚᱛᱟᱢ ᱩᱫᱽ ᱚᱱᱟ ᱫᱚ ᱚᱱᱮ ᱰᱷᱟᱱᱴᱤᱜ ᱛᱮ ᱢᱤᱫ ᱢᱚᱠᱟ ᱜᱟᱱ ᱦᱩᱭᱩᱜᱼᱟ ᱾
ᱦᱮᱸ ᱦᱮᱸ
ᱦᱮᱸ ᱚᱱᱟ ᱚᱱᱟ ᱫᱚᱠᱚ ᱢᱮᱛᱟᱜᱼᱟ ᱯᱚᱛᱟᱢ ᱩᱫ ᱾
ᱟᱹᱞᱤᱧ ᱫᱚ ᱦᱟᱱᱟᱴᱟᱜ ᱞᱤᱧ ᱠᱩᱥᱤᱭᱟᱜᱼᱟ, ᱢᱟᱱᱮ ᱵᱩᱱᱩᱢ ᱠᱚᱨᱮ ᱛᱟᱦᱮᱱ ᱫᱚ ᱠᱟᱹᱴᱤᱡ ᱠᱟᱹᱴᱤᱡᱟᱜ ᱾
ᱦᱮᱸ ᱠᱟᱹᱴᱤᱡ ᱠᱟᱹᱴᱤᱡ,
ᱠᱟᱛᱮᱫ ᱡᱚᱢ ᱟᱹᱰᱤ ᱪᱮᱦᱨᱟ ᱵᱩᱡᱩᱜᱼᱟ ᱾
ᱦᱮᱸ ᱚᱱᱟ ᱟᱵᱟᱨ ᱢᱩᱪᱤ ᱩᱸᱫᱽ ᱠᱚ ᱢᱮᱛᱟᱜᱼᱟ, ᱢᱩᱪᱤ ᱩᱸᱫᱽ ᱚᱱᱟ ᱠᱟᱹᱴᱤᱡ ᱠᱟᱹᱴᱤᱡ ᱡᱟᱱᱟᱢᱚᱜ-ᱟ ᱚᱱᱟ ᱦᱚᱸ ᱥᱤᱵᱤᱞ ᱜᱮᱭᱟ ᱟᱹᱰᱤ ᱥᱟᱛᱛᱟ᱾ ᱪᱚᱴ ᱨᱤᱜᱤ ᱟᱭᱢᱟ ᱨᱚᱠᱚᱢᱟᱜ ᱩᱫᱽ ᱢᱮᱱᱟᱜ-ᱟ, ᱫᱟᱜ ᱢᱟᱹᱰᱤ ᱩᱫᱽ ᱚᱱᱟ ᱦᱚᱸ ᱥᱤᱵᱤᱞ ᱜᱮᱭᱟ ᱟᱹᱰᱤ ᱥᱤᱵᱤᱞ ᱜᱮᱭᱟ ᱡᱤᱞ ᱛᱩ ᱠᱷᱚᱱ ᱦᱚᱸ ᱥᱤᱵᱤᱞ,
ᱵᱩᱥᱩᱵ ᱩᱫ ᱟᱨᱚ ᱠᱚ ᱚᱰᱚᱠᱚᱜ-ᱟ ᱛᱮᱦᱮᱧ ᱜᱮ ᱛᱮᱦᱮᱧ ᱜᱮᱞᱤᱧ ᱡᱚᱢ ᱠᱮᱜ-ᱟ ᱵᱩᱥᱩᱵ ᱩᱫ ᱵᱟᱵᱟ ᱚᱠᱟ ᱠᱷᱚᱱ ᱪᱚᱭ ᱟᱹᱜᱩ ᱞᱮᱜ-ᱟ ᱟᱫᱚ ᱚᱱᱟᱜᱮ ᱞᱟᱫ ᱞᱮᱫᱟᱭ᱾ ᱫᱟᱜ ᱢᱟᱹᱲᱤ ᱥᱟᱞᱟᱜ ᱟᱹᱰᱤ ᱪᱮᱦᱨᱟ ᱵᱩᱡᱽ ᱮᱱᱟ᱾
ᱦᱮᱸ ᱟᱹᱰᱰᱤ ᱥᱤᱵᱤᱞᱟ ᱚᱱᱟ ᱵᱩᱥᱩᱵ ᱩᱫ ᱦᱚᱸ, ᱵᱩᱥᱩᱵ ᱥᱮᱭᱟᱜ ᱚᱱᱟ ᱵᱩᱥᱩᱵ ᱨᱮᱜᱮ ᱦᱩᱭᱩᱜ-ᱟ ᱚᱱᱟ ᱫᱚ ᱠᱤᱝᱵᱟ ᱥᱟᱹᱲᱤᱢ ᱨᱮ, ᱦᱮᱸ ᱟᱫᱚ ᱠᱚ ᱞᱟᱹᱭᱟ ᱱᱚᱠᱟ ᱡᱮ ᱟᱢᱟᱜ ᱟᱢᱟᱜ ᱚᱲᱟᱜ ᱨᱮ ᱡᱤ ᱟᱢᱟᱜ ᱚᱲᱟᱜ ᱥᱮᱢ ᱨᱮ ᱡᱩᱫᱤ ᱦᱩᱭᱩᱜ ᱚᱱᱟ ᱫᱚ ᱢᱱᱟ ᱵᱟᱠᱚ ᱡᱚᱢᱟ ᱱᱤᱡᱮᱣᱟᱜ ᱫᱚ ᱮᱴᱟᱜ ᱦᱚᱲ ᱠᱚ ᱮᱢᱟᱣ ᱠᱚᱣᱟ᱾ ᱚᱝᱠᱟ ᱵᱮᱱ ᱵᱟᱰᱟᱭᱟ ᱥᱮ ᱪᱮᱫ ᱡᱚᱢ ᱜᱮ ᱦᱟᱝ?
ᱠᱟ ᱠᱩ ᱢᱮᱱᱟ ᱟᱨᱠᱤ ᱡᱮ ᱟᱢᱟᱜ ᱱᱤ ᱡᱮ ᱥᱟᱹᱲᱤᱢ ᱨᱮ ᱡᱩᱫᱤ ᱦᱩᱭᱩᱜ-ᱟ ᱚᱱᱟ ᱩᱫ ᱫᱚ ᱚᱲᱟᱜ ᱨᱮᱱ ᱫᱚ ᱵᱟᱠᱚ ᱡᱚᱢ ᱧᱟᱢᱟ ᱚᱱᱟ ᱫᱚ, ᱮᱴᱟᱜ ᱦᱚᱲ ᱮᱢ ᱦᱩᱭᱩᱜ-ᱟ᱾
ᱟᱹᱞᱤᱧ ᱫᱚ ᱵᱟᱹᱞᱤᱧ ᱟᱸᱡᱚᱢᱟ ᱠᱟᱜ-ᱟ ᱚᱱᱠᱟ ᱫᱚ᱾
ᱦᱚᱜ-ᱚᱭ ᱟᱭᱢᱟ ᱥᱮᱜ ᱟᱭᱢᱟ ᱨᱚᱠᱚᱢ ᱟᱸᱫᱷᱟ ᱯᱟᱹᱛᱭᱟᱹᱣ ᱞᱮᱠᱟ᱾ ᱛᱚ ᱩᱫᱽ ᱛᱚ ᱩᱫᱽ ᱠᱟᱱᱟ ᱥᱮ ᱪᱮᱫ?
ᱦᱮᱸ ᱦᱮᱸ
ᱚᱱᱟᱜᱮ ᱮᱜ ᱛᱤᱱᱟᱹᱜ ᱢᱤᱱᱤᱴ ᱜᱟᱱ ᱦᱩᱭᱱᱟ ᱦᱟᱸᱜ?
ᱫᱚᱥ ᱢᱤᱱᱤᱴ ᱢᱮᱱ ᱫᱟᱹᱞᱤᱧ ᱟᱹᱞ ᱟᱹᱞᱤᱧᱟᱜ ᱵᱟᱲᱭᱟ ᱜᱟᱱ ᱵᱟᱹᱠᱤ ᱢᱮᱱᱟᱜ-ᱟ ᱱᱚᱣᱟ ᱜᱮᱫ ᱠᱟᱛᱮᱜ ᱞᱤᱧ ᱠᱚᱞ ᱨᱩᱣᱟᱹᱲ ᱵᱮᱱ ᱦᱟᱸᱜ ᱟᱵᱮᱱ ᱢᱤᱫ ᱫᱷᱟᱣ᱾
ᱟᱪᱪᱷᱟ ᱴᱷᱤᱠ ᱜᱮᱭᱟ᱾
ᱦᱮᱸ ᱛᱤᱱᱟᱹᱜ ᱢᱤᱱᱤᱴ ᱮᱜ ᱫᱚᱥ ᱢᱤᱱᱤᱴ ᱦᱩᱭᱱᱟ?
ᱦᱮᱸ ᱮᱜᱟᱨᱚ ᱢᱤᱱᱤᱴ ᱦᱩᱭ ᱞᱮᱱ ᱜᱮ᱾
ᱦᱮᱸ
ᱟᱨ ᱛᱤᱱᱟᱹᱜ ᱫᱤᱱ ᱠᱷᱚᱱ ᱱᱚᱣᱟ ᱨᱮᱫᱚ ᱵᱮᱱ ᱠᱟᱹᱢᱤᱭᱮᱜ-ᱟ?
ᱟᱹᱞᱤᱧ ᱫᱚ ᱱᱚᱜ-ᱚᱭ ᱛᱷᱚᱲᱟ ᱫᱤᱱ ᱜᱮ ᱦᱩᱭᱱᱟ ᱢᱚᱬᱮ ᱫᱤᱱ ᱜᱟᱱ᱾
ᱦᱩᱸ ᱟᱹᱞᱤᱧᱟᱜ ᱦᱚᱸ ᱵᱤᱥᱤ ᱫᱤᱱ ᱫᱚ ᱵᱟᱝ ᱦᱩᱭ ᱠᱟᱱᱟ᱾ ᱯᱮ ᱯᱩᱱ ᱫᱤᱱ ᱜᱮ ᱦᱩᱭ ᱱᱟ᱾
ᱦᱮᱸ ᱮᱝᱠᱟ ᱜᱮ᱾ ᱟᱨ ᱛᱤᱨᱞᱟᱹ ᱦᱚᱯᱚᱱ ᱛᱚ ᱵᱟᱲᱟᱭ ᱜᱮᱭᱟᱵᱮᱱ ᱠᱟᱹᱢᱤ ᱜᱮ ᱥᱮᱛᱟᱜ ᱠᱷᱚᱡ ᱵᱟᱝ ᱧᱟᱢᱚᱜ ᱠᱟᱱᱟ ᱚᱠᱛᱚ ᱜᱮ ᱟᱫᱚ ᱢᱤᱫ ᱵᱟᱨᱭᱟ ᱡᱟᱜᱮ ᱦᱚᱭᱛᱚ ᱢᱤᱫ ᱡᱟᱦᱟᱸᱭ ᱫᱚ ᱢᱤᱫ ᱫᱤᱱ ᱨᱮᱠᱚ ᱯᱩᱨᱟᱹᱣᱮᱜ ᱜᱮᱭᱟ᱾
ᱦᱮᱸ ᱯᱩᱨᱟᱹᱣᱮᱜ ᱜᱮᱭᱟ ᱠᱚ ᱚᱱᱠᱟᱱ ᱠᱚᱫᱚ ᱦᱮᱱᱟᱜ ᱡᱟᱦᱟᱸᱭ ᱫᱚ ᱢᱟᱱᱮ ᱥᱚᱢ ᱚᱠᱛᱚ ᱠᱚᱠᱚ ᱧᱟᱢᱮᱜ-ᱟ᱾
ᱦᱳᱭ ᱦᱳᱭ ᱟᱫᱚ ᱱᱤ ᱱᱤᱠᱟᱱ ᱦᱚᱲ ᱫᱚ ᱠᱟᱹᱢᱤᱭᱟᱜ ᱢᱩᱪᱟᱹᱫ ᱠᱟᱛᱮᱫ ᱛᱟᱯᱚᱨᱮ ᱡᱮ ᱴᱩᱠᱩ ᱚᱠᱛᱚ ᱧᱟᱢᱚᱜ ᱠᱟᱱᱟ, ᱦᱩᱸ ᱢᱮᱜᱴᱮᱡ ᱵᱟᱨᱭᱟ ᱠᱟᱛᱮᱜ ᱠᱚᱨᱟᱣ ᱠᱟᱹᱢᱤ ᱜᱮᱛᱚ ᱟᱥᱚᱞ ᱠᱟᱹᱢᱤ ᱛᱚ ᱦᱩᱭᱩᱜ-ᱟ᱾ ᱢᱟ ᱛᱷᱟᱞᱮ ᱜᱮᱫ ᱵᱮᱱ ᱮᱜᱟᱨᱚᱴᱟ ᱡᱩᱜ ᱮ ᱮᱜᱟᱨᱳ ᱢᱤᱱᱤᱴ
ᱦᱮᱸ ᱦᱮᱸ ᱟᱨ ᱦᱟᱸᱜ ᱟᱵᱮᱱ ᱠᱚᱞ ᱵᱮᱱᱟᱜ᱾
ᱦᱮᱸ ᱦᱮᱸ ᱴᱷᱤᱠ ᱜᱮᱭᱟ᱾
ᱴᱷᱤᱠ ᱜᱮᱭᱟ ᱢᱟ ᱫᱚᱦᱚᱭᱮ ᱫᱟᱞᱤᱧ
ᱦᱮᱸᱼᱼ